ᱦᱮᱞᱳ ᱜᱚᱝᱠᱮ, ᱟᱹᱞᱤᱧᱟᱜ ᱨᱚᱲ ᱵᱮᱱ ᱟᱸᱡᱚᱢ ᱧᱟᱢᱮᱜᱼᱟ?
ᱦᱳᱭ ᱦᱳᱭ ᱜᱚᱝᱠᱮ ᱟᱸᱡᱚᱢ ᱧᱟᱢᱮᱫᱼᱟᱞᱤᱧ ᱦᱟᱸᱜ ᱾ ᱟᱹᱵᱤᱱ ᱜᱮᱵᱤᱱ ᱟᱸᱡᱚᱢ ᱧᱟᱢᱮᱜᱼᱟ ᱥᱮ ᱵᱟᱝ?
ᱦᱳᱭ, ᱵᱮᱥ ᱫᱷᱟᱨᱟ ᱜᱮᱞᱤᱧ ᱟᱸᱡᱚᱢ ᱧᱟᱢᱮᱜᱼᱟ ᱾
ᱟᱪᱪᱷᱟ ᱟᱪᱪᱷᱟ, ᱛᱟᱦᱚᱞᱮ ᱜᱚᱝᱠᱮ ᱦᱛᱩᱢ ᱵᱟᱲᱟᱭᱮᱱᱟ ᱵᱮᱱ?
ᱦᱳᱭ, ᱦᱩᱛᱩᱢ ᱵᱟᱲᱟ ᱫᱚ ᱱᱟᱦᱜ ᱦᱩᱭ ᱟᱠᱟᱱᱟ ᱟᱨ ᱪᱟ ᱵᱤᱥᱠᱩᱴ ᱱᱟᱥᱛᱟ ᱠᱚᱦᱚᱸ ᱦᱩᱭ ᱟᱠᱟᱱ ᱜᱮᱭᱟ ᱾
ᱟᱪᱪᱷᱟ ᱟᱪᱪᱷᱟ ᱾
ᱟᱵᱮᱱ ᱵᱮᱱ ᱫᱟᱹᱛᱟᱹᱱᱤ ᱯᱷᱚᱨᱪᱟᱭᱮᱱᱟ ᱥᱮ?
ᱦᱳᱭ ᱦᱳᱭ, ᱟᱹᱞᱤᱧ ᱦᱚᱸ ᱟᱹᱞᱤᱧ ᱦᱚᱸ ᱫᱟᱹᱛᱟᱹᱱᱤ ᱯᱷᱟᱨᱪᱟ ᱠᱟᱛᱮ ᱟᱨ ᱢᱤᱫ ᱜᱷᱟᱹᱲᱤᱡ ᱯᱚᱨᱮ ᱦᱟᱸᱜ ᱟᱹᱞᱤᱧ ᱵᱟᱹᱥᱤᱭᱟᱢ ᱟᱫᱚᱞᱤᱧ ᱢᱮᱱᱫᱟ ᱤᱱᱟᱹ ᱚᱠᱛᱮ ᱜᱚᱝᱠᱮ ᱛᱟᱠᱚ ᱥᱟᱶ ᱠᱟᱹᱴᱤᱡ ᱞᱤᱧ ᱨᱚᱯᱚᱲ ᱨᱚᱯᱚᱲ ᱧᱚᱜ ᱞᱮᱱᱜᱮ ᱾
ᱮᱠᱫᱚᱢ ᱮᱠᱫᱚᱢ ᱾ ᱛᱟᱦᱚᱞᱮ ᱜᱚᱝᱠᱮ ᱱᱟᱯᱟᱭ ᱵᱟᱲᱟ ᱜᱮᱭᱟ ᱪᱚ?
ᱦᱳᱭ ᱦᱳᱭ ᱱᱤᱛ ᱫᱷᱟᱨᱟ ᱫᱚᱦᱟᱸᱜ ᱱᱟᱯᱟᱭ ᱜᱮ ᱟᱹᱵᱤᱱ ᱜᱮ ᱚᱠᱟᱞᱮ ᱞᱮᱠᱟ ᱦᱟᱸᱜ
ᱦᱳᱭ ᱦᱳᱭ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱱᱤᱭᱟᱹ ᱜᱷᱟᱹᱲᱤᱡ ᱫᱚ
ᱟᱪᱪᱷᱟ ᱟᱪᱪᱷᱟ ᱛᱟᱦᱚᱞᱮ ᱚᱲᱟᱜ ᱠᱚᱨᱮ ᱫᱚ
ᱦᱳᱭ ᱜᱚᱝᱠᱮ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱠᱚᱣᱟ
ᱟᱪᱪᱷᱟ ᱟᱪᱪᱷᱟ
ᱛᱟᱦᱞᱮ ᱜᱚᱝᱠᱮ ᱟᱯᱮ ᱪᱟᱥ ᱠᱟᱹᱢᱤ ᱫᱚᱯᱮ ᱛᱤᱱ ᱥᱟᱺᱜᱤᱧ ᱠᱮᱫ ᱛᱮ
ᱪᱟᱥ ᱠᱟᱹᱢᱤ ᱫᱚᱦᱟᱸᱜ ᱱᱚᱜᱼᱚᱭ ᱥᱟᱹᱛ ᱟᱹᱜᱩ ᱠᱟᱜᱼᱟᱞᱮ ᱟᱫᱚ ᱛᱮᱤᱱ ᱫᱚ ᱦᱟᱸᱜ ᱠᱟᱹᱢᱤᱱ ᱵᱟᱠᱚ ᱧᱟᱢ ᱠᱟᱱᱟ ᱟᱫᱚ ᱚᱱᱟᱛᱮ ᱛᱠᱚᱛᱟᱨ ᱜᱮᱭᱟ ᱚᱱᱟ ᱵᱟᱹᱫ ᱨᱮᱭᱟᱜ ᱵᱟᱨᱭᱟ ᱴᱚᱯᱨᱟ ᱵᱟᱟᱹᱠᱤ ᱦᱮᱱᱟᱠᱟᱜᱼᱟ ᱵᱟᱠᱷᱟᱡ ᱫᱚ ᱮᱠᱟᱞᱛᱮ ᱥᱟᱹᱛ ᱞᱮ ᱞᱮᱠᱟ ᱜᱮ ᱦᱟᱸ ᱟᱨ ᱪᱮᱫ ᱵᱮᱱ ᱞᱮᱭᱟ ᱜᱚᱢᱠᱮ ᱛᱤᱦᱤᱧ ᱫᱚᱟᱸ ᱮᱱᱟᱱ ᱥᱮᱛᱟᱜ ᱠᱷᱚᱡ ᱜᱮ ᱡᱟᱹᱯᱩᱫ ᱠᱟᱫ ᱞᱮᱭᱟ ᱦᱟᱸᱜ
ᱚᱦᱚ ᱟᱪᱪᱷᱟ
ᱟᱵᱤᱱ ᱜᱮᱵᱮᱱ ᱛᱤᱱᱟᱹᱜ ᱥᱟᱺᱜᱤᱧ ᱠᱮᱜᱼᱟ ᱦᱟᱱᱛᱮ ᱪᱟᱥ ᱠᱟᱹᱢᱤ ᱠᱚᱫᱚ ᱦᱟᱸᱜ
ᱦᱳᱭ ᱜᱚᱢᱠᱮ ᱟᱹᱞᱤᱧ ᱦᱚᱸ ᱚᱱᱠᱟ ᱜᱮ ᱮᱛᱚᱦᱚᱵ ᱫᱚ ᱟᱹᱰᱤ ᱫᱤᱱ ᱢᱟᱲᱟᱝ ᱧᱚᱜ ᱨᱮᱜᱮ ᱞᱤᱧ ᱮᱛᱚᱦᱚᱵ ᱟᱠᱟᱫ ᱛᱟᱦᱮᱸᱫ ᱟᱫᱚ ᱟᱞᱮ ᱤᱧᱦᱚᱸ ᱦᱚᱸ ᱵᱟᱨᱭᱟ ᱯᱮᱭᱟ ᱠᱷᱮᱛ ᱫᱚ ᱵᱷᱟᱜᱤ ᱪᱮᱦᱨᱟ ᱵᱟᱝ ᱫᱟᱜ ᱟᱠᱟᱱ ᱛᱮ ᱚᱱᱟ ᱠᱚᱫᱚ ᱦᱟᱜ ᱵᱟᱞᱤᱧ ᱯᱩᱨᱟᱹᱣ ᱫᱟᱲᱮᱭᱟᱠᱟᱜᱼᱟ
ᱟᱪᱪᱷᱟ ᱟᱪᱪᱷᱟ ᱟᱪᱪᱷᱟ
ᱦᱳᱭ ᱦᱳᱭ ᱟᱫᱚ ᱦᱟᱸᱜ ᱧᱮᱞᱚᱜ ᱠᱟᱱᱟ ᱱᱚᱜᱚᱼᱭ ᱨᱤᱢᱤᱞ ᱨᱤᱢᱤᱞ ᱛᱚ ᱟᱫᱚ ᱦᱟᱸᱜ ᱡᱩᱫᱤ ᱥᱮᱨᱢᱟ ᱡᱟᱹᱲᱤ ᱦᱩᱭᱩᱜ ᱠᱟᱱ ᱠᱷᱟᱱ ᱚᱱᱟ ᱫᱟᱜ ᱛᱮᱜᱮᱞᱤᱧ- ᱯᱩᱨᱟᱹᱣ ᱜᱚᱫ ᱠᱟᱜ ᱠᱟᱹᱢᱤ ᱦᱚᱨᱟ ᱫᱚ
ᱟᱪᱪᱷᱟ ᱟᱪᱪᱷᱟ ᱪᱚ ᱦᱳᱣ ᱦᱳᱣ
ᱦᱩᱸ
ᱟᱜᱫᱚ ᱯᱩᱨᱟᱹᱣ ᱞᱮᱱᱠᱷᱟᱡ ᱛᱤᱱᱟᱹᱜ ᱛᱟᱲᱟᱛᱟᱲᱤ ᱯᱩᱨᱟᱹᱜ ᱩᱱᱟᱹᱜ ᱜᱮᱛᱚ ᱦᱟᱸᱜ ᱱᱤᱥᱪᱤᱛᱤ
ᱦᱳᱭ ᱜᱚᱢᱠᱮ ᱛᱤᱱᱟᱹᱜ ᱫᱤᱱ ᱦᱟᱸᱜ ᱵᱟᱝ ᱱᱚᱣᱟ ᱯᱩᱨᱟᱹᱜ ᱠᱟᱱ ᱱᱚᱣᱟ ᱢᱚᱱᱮᱨᱮ ᱠᱳᱱᱳ ᱥᱟᱱᱛᱤ ᱜᱮ ᱵᱟᱭ ᱧᱟᱢᱚᱜ ᱠᱟᱱᱟ
ᱦᱳᱭ ᱦᱳᱭ ᱦᱳᱭ ᱦᱳᱭ ᱦᱳᱭ ᱛᱟᱲᱟ ᱛᱟᱹᱨᱤ ᱵᱩᱨᱚᱭ ᱞᱮᱠᱷᱟᱭ ᱜᱮ ᱟᱫᱚ
ᱫᱚᱢ ᱚᱱᱠᱟ ᱮᱠᱫᱚᱢ
ᱦᱳᱭ ᱦᱳᱭ ᱛᱟᱦᱚᱞᱮ ᱜᱚᱝᱠᱮ ᱢᱮᱱᱮᱫ ᱛᱟᱦᱮᱞᱤᱧ ᱡᱮ ᱟᱹᱵᱮᱱ ᱫᱚ ᱮᱱᱛᱮᱫ- ᱟᱹᱵᱤᱱ ᱛᱮᱜᱮ ᱵᱤᱱ ᱨᱚᱦᱚᱭ ᱯᱩᱨᱟᱹ ᱠᱮᱼᱟ ᱥᱮ ᱚᱱᱟ ᱢᱩᱱᱤᱥ ᱠᱟᱹᱢᱤᱱ ᱠᱚᱵᱮᱱ ᱞᱟᱜᱟᱣ ᱠᱮᱫ ᱠᱚᱣᱟ ᱮᱱᱛᱮᱫ
ᱵᱟᱵᱟ ᱥᱩᱫᱩ ᱚᱲᱟᱜ ᱦᱚᱲ ᱥᱩᱢᱩᱝ ᱛᱮᱫᱚ ᱦᱟᱸᱜ ᱵᱟᱭ ᱯᱩᱨᱟᱹᱣ ᱜᱟᱱᱚᱜ ᱠᱟᱱᱟ ᱛᱚ ᱚᱱᱟ ᱠᱷᱟᱹᱛᱤᱨ ᱠᱷᱟᱹᱛᱤᱨ ᱟᱹᱞᱤᱧ ᱦᱚᱸ ᱢᱩᱱᱤᱥ ᱫᱚᱞᱤᱧ ᱢᱩᱱᱤᱥ ᱵᱟᱲᱟ ᱠᱮᱫ ᱠᱚᱜᱮᱭᱟ ᱱᱟᱥᱮ ᱫᱷᱟᱨᱟ ᱰᱷᱮᱨ ᱫᱷᱟᱨᱟ ᱫᱚ ᱵᱟᱝ ᱨᱮᱦᱚᱸ ᱟᱨ ᱚᱲᱟᱜ ᱨᱮᱢᱟ ᱟᱞᱮ ᱠᱷᱟᱴᱚᱜ ᱥᱩᱢᱩᱝ ᱦᱚᱲ ᱫᱚᱢᱮ ᱡᱟᱹᱥᱛᱤ ᱪᱮᱠᱟᱭᱛᱮ ᱦᱚᱲ ᱦᱚᱸ ᱵᱟᱹᱱᱩᱜ ᱞᱮᱭᱟ ᱚᱱᱟᱛᱮ ᱦᱟᱸᱜ ᱟᱸᱻ ᱟᱞᱮ ᱛᱮᱫᱚ ᱩᱱᱟᱹᱜ ᱜᱟᱱ ᱠᱟᱹᱢᱤ ᱦᱚᱨᱟ ᱵᱟᱞᱮ ᱯᱩᱨᱟᱹᱣ ᱫᱟᱲᱮᱭᱟᱜᱼᱟ ᱚᱱᱟ ᱠᱷᱟᱹᱛᱤᱨ ᱟᱫᱚ ᱢᱩᱱᱤᱥ ᱠᱚᱜᱮ ᱟᱛᱩ ᱨᱮᱱ ᱠᱚᱜᱮ ᱧᱮᱞ ᱵᱟᱲᱟ ᱦᱩᱭ ᱟᱠᱟᱱᱟ
ᱟᱪᱪᱷᱟ ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱜᱮ ᱟᱨ ᱠᱟᱹᱢᱤ ᱦᱚᱸ ᱪᱟᱲᱮᱸ ᱧᱚᱜᱚᱺ ᱛᱟᱵᱮᱱᱟ ᱮᱱᱛᱮ
ᱮᱠᱫᱚᱢ ᱮᱠᱫᱚᱢ
ᱟᱪᱪᱷᱟ ᱟᱪᱪᱷᱟ ᱛᱟᱦᱚᱞᱮ ᱜᱚᱝᱠᱮ ᱞᱟᱹᱭᱮᱫ ᱛᱟᱦᱮᱱᱟᱹᱧ ᱟᱯᱮ ᱥᱮᱫ ᱫᱚ ᱢᱟᱱᱮ ᱛᱤᱱᱟᱹᱜ ᱠᱟᱛᱮᱫ ᱯᱚᱭᱥᱟ ᱯᱮ ᱮᱢᱟᱠᱚ ᱠᱟᱱᱟ ᱮᱱᱛᱮᱫ ᱡᱤᱱᱤᱥ ᱠᱚᱫᱚ
ᱜᱚᱢᱠᱮ ᱱᱮᱛᱟᱨ ᱫᱚ ᱟᱫᱚ ᱡᱚᱛᱚ ᱡᱟᱭᱜᱟ ᱨᱮᱫᱚ ᱥᱚᱢᱟᱱ ᱫᱚ ᱦᱟᱸᱜ ᱵᱟᱭᱠᱚ ᱵᱟᱝᱠᱚ ᱮᱢᱟᱠᱚ ᱠᱟᱱ ᱜᱮᱭᱟ, ᱠᱤᱪᱷᱩ ᱠᱤᱪᱷᱩ ᱡᱚᱛᱚ ᱟᱞᱮ ᱟᱹᱛᱩ ᱴᱚᱞᱟ ᱨᱮᱫᱚ ᱧᱮᱞᱚᱜ ᱠᱟᱱᱟ ᱵᱟᱨ ᱥᱟᱭ ᱛᱟᱨᱟ ᱴᱟᱠᱟ ᱚᱱᱟ ᱦᱚᱸ ᱜᱮ ᱪᱟᱞᱟᱜ ᱠᱟᱱᱟ ᱛᱚ,
ᱟᱪᱪᱷᱟ ᱟᱪᱪᱷᱟ
ᱤᱱᱟᱹᱜ ᱠᱟᱛᱮᱫ ᱜᱮ ᱜᱚᱴᱟ ᱠᱚ ᱚᱱᱮ ᱟᱞᱮ ᱟᱹᱛᱩ ᱴᱚᱞᱟ ᱯᱟᱲᱟ ᱨᱮ ᱚᱸᱰᱮ ᱫᱚᱠᱚ ᱮᱢᱟᱠᱚ ᱠᱟᱱᱟ᱾ ᱟᱫᱚ ᱠᱟᱹᱴᱤᱡ ᱦᱟᱱᱛᱮ ᱮᱴᱟᱜ ᱥᱮᱫ ᱫᱚᱞᱤᱧ ᱟᱨᱚᱸ ᱞᱤᱧ ᱟᱸᱡᱚᱢ ᱵᱟᱲᱟ ᱟᱠᱟᱫ ᱜᱮᱭᱟ ᱚᱱᱟ ᱠᱷᱚᱱᱚᱱ ᱦᱚᱸ ᱡᱟᱹᱥ ᱛᱤ ᱦᱚᱸᱠᱚ ᱮᱢᱟᱣ ᱠᱚ ᱜᱮᱭᱟ᱾
ᱟᱪᱪᱷᱟ ᱟᱪᱪᱷᱟ ᱟᱪᱪᱷᱟ ᱟᱨ ᱤᱭᱟᱹ ᱡᱚᱢ ᱫᱚ ᱦᱟᱸᱜ,
ᱮ ᱡᱚᱢ ᱫᱚ ᱦᱟᱸᱜ ᱢᱟᱱᱮ ᱵᱟᱨ ᱥᱟᱭ ᱛᱟᱨᱟ ᱢᱟᱱᱮ ᱡᱚᱢ ᱫᱚ ᱱᱟᱦᱟᱜ ᱟᱯᱟᱱ ᱟᱹᱯᱤᱱ ᱜᱮ᱾ ᱟᱨ ᱡᱩᱫᱤ ᱡᱚᱢ ᱠᱚ ᱮᱢᱢᱟᱠᱚ ᱡᱚᱢ ᱠᱚ ᱡᱩᱫᱤ ᱠᱚ ᱞᱟᱹᱭᱟ ᱛᱟᱦᱚᱞᱮ ᱵᱟᱨ ᱥᱟᱭ ᱴᱟᱠᱟ᱾
ᱟᱪᱪᱷᱟ ᱟᱪᱪᱷᱟ ᱟᱪᱪᱷᱟ
ᱦᱳᱭ ᱦᱳᱭ ᱟᱯᱮ ᱥᱮᱫ ᱫᱚ ᱜᱚᱢᱠᱮ ᱪᱮᱫ ᱞᱮᱠᱟ?
ᱟᱞᱮᱥᱮᱫ ᱫᱚ ᱦᱟᱸᱜ ᱜᱚᱝᱠᱮ ᱚᱱᱟ ᱤᱭᱟᱹ ᱠᱚᱫᱚ ᱦᱟᱸᱜ ᱪᱮᱫ ᱞᱤᱧ ᱞᱟᱹᱭᱟ ᱟᱞᱮᱥᱮᱫ ᱫᱚ ᱢᱟᱱᱮ ᱜᱚᱴᱟᱜᱮ ᱛᱮ ᱵᱟᱨ ᱥᱟᱭ ᱠᱟᱛᱮᱫ ᱜᱮᱠᱚ ᱮᱢᱟ ᱠᱚ ᱠᱟᱱᱟ ᱟᱨ ᱢᱤᱫ ᱵᱮᱲᱟ ᱡᱚᱢ ᱦᱟᱸᱜ᱾
ᱚ ᱚ ᱦᱳᱭ ᱦᱳᱭ ᱚᱱᱠᱟᱞᱤᱧ ᱟᱸᱡᱚᱢ ᱟᱠᱟᱜᱼᱟ ᱢᱤᱫ ᱵᱮᱲᱟ ᱡᱚᱢ ᱠᱷᱟᱱ ᱚᱱᱟ ᱵᱟᱨ ᱥᱟᱭ ᱴᱟ ᱠᱟ ᱜᱮᱠᱚ ᱮᱢᱟᱣᱟ ᱠᱚᱜᱮᱭᱟ ᱯᱟᱞᱮ᱾
ᱦᱳᱭ ᱦᱳᱭ
ᱦᱚᱸ ᱟᱪᱪᱷᱟ
ᱛᱟᱞᱦᱮ ᱜᱚᱝᱠᱮ ᱢᱮᱱᱮᱫ ᱛᱟᱸᱦᱮᱱ ᱞᱤᱧ ᱱᱤᱭᱟᱹ ᱵᱟᱨ ᱠᱚᱫᱚ ᱪᱮᱫ ᱠᱚᱵᱤᱱ ᱨᱚᱦᱚᱭ ᱠᱮᱫᱼᱟ ᱮᱱᱛᱮ ᱪᱮᱫ ᱦᱩᱲᱩ ᱠᱚ ᱦᱟᱸᱜ?
ᱦᱮᱸ ᱱᱤᱭᱟᱹ ᱵᱟᱨ ᱫᱚ ᱪᱮᱫ ᱚᱱᱟ ᱡᱟᱦᱟᱸ ᱟᱵᱚᱣᱟᱜ ᱤᱭᱟᱹ ᱫᱤᱠᱩ ᱵᱷᱟᱥᱟ ᱛᱮᱠᱚ ᱢᱮᱛᱟᱜ ᱠᱟᱱ ᱟᱢᱳᱱ,
ᱟᱪᱪᱷᱟ ᱟᱪᱪᱷᱟ
ᱟᱫᱚ ᱟᱢᱚ ᱨᱮᱱᱟᱜ ᱦᱚᱸ ᱟᱹᱰᱤ ᱜᱟᱱ ᱜᱮ ᱵᱷᱟᱜᱽ ᱢᱮᱱᱟᱜ ᱜᱮᱭᱟ ᱛᱚ ᱟᱫᱚ ᱱᱮᱛᱟᱨ ᱫᱚ ᱟᱹᱰᱤ ᱟᱹᱰᱤ ᱜᱟᱱ ᱪᱮᱫ ᱠᱚ ᱢᱮᱱᱟ ᱟᱹᱰᱤ ᱨᱚᱠᱚᱢ ᱦᱩᱲᱩ ᱩᱰᱩᱠ ᱟᱠᱟᱱᱟ ᱛᱚ᱾
ᱟᱫᱚ ᱟᱹᱞᱤᱧ ᱫᱚ ᱵᱤᱥᱮᱥ ᱠᱟᱭᱛᱮ ᱱᱚᱣᱟ ᱮᱴᱟᱜ ᱦᱩᱲᱩ ᱠᱚᱦᱚᱸᱤᱧ ᱧᱮᱞ ᱫᱚᱞᱤᱧ ᱧᱮᱞ ᱵᱟᱲᱟ ᱠᱮᱫ ᱜᱮᱭᱟ ᱛᱚ ᱵᱤᱥᱮᱥ ᱠᱟᱭᱛᱮ ᱱᱚᱣᱟ ᱟᱵᱚᱣᱟᱜ ᱥᱚᱨᱱᱚ ᱦᱩᱲᱩ ᱜᱮ ᱵᱮᱥᱤ ᱫᱚᱞᱤᱧ ᱨᱚᱦᱚᱭ ᱵᱟᱲᱟ ᱦᱚᱪᱚ ᱠᱮᱜᱼᱟ᱾
ᱟᱪᱪᱷᱟ ᱟᱪᱪᱷᱟ ᱟᱪᱷᱟ
ᱦᱳᱭ ᱜᱚᱝᱠᱮ᱾ ᱟᱯᱮ ᱥᱮᱫ ᱫᱚ ᱚᱠᱟᱴᱟᱜ ᱦᱩᱲᱩ ᱵᱮᱥᱤ ᱠᱚ ᱨᱚᱦᱚᱭ ᱵᱟᱲᱟᱭ ᱛᱮ?
ᱟᱫᱚ ᱩᱱᱟᱹᱜ ᱫᱚ ᱵᱟᱟᱹᱞᱤᱧ ᱞᱟᱹᱭ ᱫᱟᱲᱮᱭᱟᱜ ᱠᱟᱱᱟ ᱦᱟᱸᱜ ᱚᱠᱚᱭ ᱚᱠᱟᱴᱟᱜ ᱨᱚᱦᱚᱭᱮᱫᱟᱭ ᱟᱫᱚ ᱟᱹᱞᱤᱧ ᱫᱚ ᱦᱟᱸᱜ ᱢᱟᱱᱮ ᱵᱟᱹᱭᱦᱟᱹᱲ ᱨᱮᱫᱚ ᱦᱟᱸᱜ ᱞᱚᱞᱟᱴ ᱫᱚᱞᱤᱧ ᱨᱚᱦᱚᱭ ᱠᱟᱜᱼᱟ᱾
ᱟᱨ ᱚᱱᱟ ᱠᱚᱪᱟ ᱥᱮᱫ ᱨᱮᱱᱟᱜ ᱵᱟᱹᱫᱽ ᱠᱚᱨᱮ ᱫᱚ ᱮᱠᱮᱱ ᱚᱱᱟ ᱵᱩᱨᱩ ᱫᱟᱨᱮ ᱠᱚᱨᱮᱱᱟᱜ ᱵᱟᱹᱫᱽ ᱨᱮᱫᱚ ᱚᱱᱟᱫᱚ ᱵᱷᱩᱛ ᱢᱩᱰᱤ ᱞᱤᱧ ᱨᱚᱦᱚᱭ ᱠᱟᱜᱼᱟ ᱱᱟᱦᱟᱸᱜ᱾
ᱚ ᱟᱪᱪᱷᱟ ᱟᱪᱪᱷᱟ ᱟᱪᱪᱷᱟ
ᱦᱳᱭ ᱦᱳᱭ
ᱟᱹᱰᱤ ᱱᱟᱯᱟᱭ
ᱵᱟ ᱟᱫᱚ ᱚᱱᱟ ᱠᱚᱨᱮᱱᱟᱜ ᱤᱛᱟᱹ ᱠᱚᱜᱮ ᱛᱟᱦᱮᱸ ᱠᱟᱱᱟ ᱛᱚ ᱟᱫᱚ ᱚᱱᱟ ᱠᱚᱜᱮ ᱞᱤᱧ ᱪᱚᱴ ᱢᱚᱴ ᱞᱤᱧ ᱤᱭᱟᱹ ᱠᱟᱫᱟᱞᱤᱧ ᱛᱚᱞᱟᱜᱚᱫ ᱠᱟᱫᱟᱞᱤᱧ᱾
ᱦᱳᱭ ᱦᱳᱭ ᱦᱳᱭ ᱦᱳᱭ ᱛᱟᱸᱦᱚᱞᱮ ᱜᱚᱝᱠᱮ ᱛᱦᱮᱧ ᱫᱚ ᱡᱟᱹᱲᱤᱭᱟ ᱟᱯᱮ ᱠᱟᱱᱟᱭ ᱥᱮᱪᱮᱫ?
ᱦᱳᱭ ᱦᱳᱭ ᱜᱚᱢᱠᱮ ᱥᱮᱛᱟᱜ ᱠᱷᱚᱱ ᱜᱮ ᱮᱠᱫᱚᱢ ᱦᱟᱸᱜ, ᱟᱹᱞᱤᱧ ᱵᱮᱨᱮᱫ ᱠᱷᱚᱱ ᱚᱱᱟ ᱠᱚᱜᱮᱞᱤᱧ ᱧᱮᱞ ᱧᱟᱢ ᱮᱫᱟ ᱦᱟᱸᱜ᱾
ᱚ ᱟᱪᱪᱷᱟ ᱟᱪᱪᱷᱟ ᱛᱟᱦᱞᱮ ᱛᱚ ᱛᱮᱦᱮᱧ ᱫᱚ ᱦᱟᱸᱜ, ᱠᱟᱹᱢᱤ ᱫᱷᱟᱨᱟ ᱫᱚ ᱵᱟᱝᱯᱮ ᱮᱛᱚᱦᱚᱵ ᱫᱟᱲᱮ ᱟᱠᱟᱜᱼᱟ?
ᱦᱳᱭ ᱜᱚᱢᱠᱮ ᱮᱛᱚᱦᱚᱵ ᱫᱚᱦᱟᱸᱜ ᱵᱟᱝ ᱮᱛᱚᱦᱚᱵ ᱟᱠᱟᱱᱟ ᱪᱮᱫ ᱤᱧ ᱞᱟᱹᱭᱟ ᱚᱱᱟ ᱫᱟᱜ ᱥᱮᱫ ᱡᱚᱢ ᱦᱚᱸ ᱦᱟᱸᱜ, ᱮᱸ ᱟᱪᱷᱟᱛᱟ ᱟᱛᱮ ᱜᱮ ᱞᱤᱧ ᱪᱟᱞᱟᱣ ᱞᱮᱱᱟ᱾
ᱚ ᱟᱪᱪᱷᱟ ᱟᱪᱪᱷᱟ ᱢᱟᱱᱮ ᱟᱹᱰᱤ ᱡᱟᱹᱥᱛᱤ ᱛᱟᱦᱟᱞᱮ ᱫᱟᱜ ᱟᱠᱟᱫ ᱵᱤᱱᱟ ᱵᱟᱝ?
ᱦᱳᱭ ᱦᱳᱭ ᱫᱟᱜ ᱫᱚ ᱦᱟᱸᱜ ᱫᱟᱜ ᱟᱠᱟᱜ ᱧᱚᱜ ᱠᱟᱜ ᱜᱮᱭᱟ᱾
ᱚ ᱟᱪᱪᱷᱟ ᱟᱫᱚ ᱛᱟᱦᱚᱞᱮ ᱜᱚᱝᱠᱮ ᱵᱟᱝ ᱞᱟᱹᱭᱚᱜ ᱠᱟᱱᱟ ᱱᱚᱣᱟ ᱫᱟᱜ ᱠᱟᱛᱮᱫ ᱛᱚ ᱦᱟᱸᱜ ᱵᱟᱝ ᱟᱨᱚ ᱦᱟᱸᱜ ᱪᱮᱫ ᱞᱮᱠᱟ ᱟᱸᱻᱟᱸ ᱴᱷᱤᱠ ᱴᱷᱟᱠ ᱥᱟᱺᱦᱤᱡ ᱦᱩᱲᱳ ᱠᱚ ᱦᱩᱭᱩᱜ ᱠᱟᱱ ᱛᱟᱵᱚᱱᱟ ᱥᱮ ᱵᱟᱝ ᱦᱟᱸᱜ ᱱᱚᱣᱟ ᱨᱚᱦᱚᱭ ᱥᱩᱢᱩᱝ ᱫᱚ ᱦᱟᱸᱜ ᱵᱟᱝ ᱪᱮᱫ ᱞᱮᱠᱟ ᱦᱟᱸᱜ ᱜᱟᱹᱪᱷᱤᱜ ᱠᱟᱱ ᱛᱟᱵᱚᱱᱟ᱾
ᱦᱳᱭ ᱮᱱᱛᱮᱜ
ᱛᱟᱦᱞᱮ ᱦᱮᱸ ᱜᱚᱝᱠᱮ
ᱞᱟᱹᱭ ᱵᱮᱱ?
ᱢᱮᱱᱮᱫ ᱛᱟᱦᱮᱸᱱ ᱞᱤᱧ ᱡᱮ ᱢᱟᱨᱟᱝ ᱵᱚᱦᱚᱜ ᱠᱚ ᱦᱟᱸᱜ ᱫᱚᱢᱮ ᱜᱟᱱ ᱡᱟᱹᱥᱛᱤ ᱥᱚᱢᱚᱭ ᱫᱚ ᱵᱟᱠᱚ ᱮᱢ ᱠᱟᱜ ᱞᱟᱸᱜᱼᱟ ᱮᱱᱛᱮᱜ ᱨᱚᱯᱚᱲ ᱞᱟᱹᱜᱤᱫ ᱛᱚᱞ ᱫᱚᱦᱚ ᱥᱚᱢᱚᱭ ᱜᱮᱛᱚ
ᱮᱠᱫᱚᱢ
ᱟᱫᱚ ᱚᱱᱟ ᱜᱮᱞᱤᱧ ᱞᱟᱹᱭᱮᱫ ᱛᱟᱦᱮᱸᱫ ᱡᱮ ᱚᱱᱟ ᱛᱚᱞ ᱫᱚᱦᱚ ᱚᱠᱛᱚ ᱛᱟᱞᱟ ᱨᱮᱜᱮ ᱡᱩ ᱫᱤ ᱡᱟᱦᱟᱱᱟᱜ ᱥᱟᱛᱟᱢ ᱤᱫᱤ ᱠᱟᱛᱮᱜ ᱞᱟᱝ ᱨᱚᱯᱚᱲ ᱠᱮᱭᱟ ᱥᱮ ᱚᱱᱟ ᱨᱮᱭᱟᱜ ᱵᱩᱜᱤ ᱵᱟᱹᱲᱤᱡ ᱞᱟᱝ ᱛᱩᱞᱟᱹ ᱡᱚᱠᱷᱟ ᱠᱮᱭᱟ ᱚᱱᱟ ᱠᱟᱹᱴᱤᱡ ᱠᱟᱹᱴᱤᱡ ᱵᱟᱝ ᱱᱟᱯᱟᱭ ᱠᱚᱜᱼᱟ?
ᱮᱠᱫᱚᱢ ᱢᱚᱱᱟ ᱢᱚᱛᱚ ᱜᱚᱝᱠᱮ ᱟᱹᱰᱤ ᱱᱟᱯᱟᱭ ᱠᱚᱜ ᱜᱮ ᱟᱫᱚ ᱟᱵᱮᱱ ᱠᱟᱹᱴᱤᱡ ᱪᱮᱫ ᱵᱮᱱ? ᱢᱚᱱᱮ ᱵᱷᱟᱹᱵᱤᱭᱟ ᱟᱠᱟᱫᱼᱟ ᱡᱮ ᱚᱠᱟᱴᱟᱜ ᱥᱟᱛᱟᱢ ᱛᱮ ᱠᱟᱹᱴᱤᱡ? ᱛᱩᱞᱟᱹ ᱡᱚᱠᱷᱟ ᱞᱮᱠᱷᱟᱱ ᱱᱟᱯᱟᱭ ᱠᱚᱜᱼᱟ ᱚᱱᱟᱜᱮ ᱞᱟᱹᱭ ᱥᱚᱫᱚᱨ ᱞᱮᱠᱷᱟᱱ ᱱᱟᱯᱟᱭ ᱚᱜᱼᱟ
ᱟᱪᱪᱷᱟ ᱟᱪᱷᱟ ᱟᱹᱞᱤᱧ ᱫᱚ ᱦᱟᱸᱜ ᱞᱤᱧ ᱞᱟᱹᱭᱮᱫ ᱛᱟᱦᱮᱸ ᱫᱚ ᱚᱱᱮ ᱡᱟᱦᱟᱸ ᱥᱳᱥᱟᱞ ᱢᱤᱰᱤᱭᱟ ᱠᱚᱨᱮ ᱩᱱᱤ ᱵᱷᱟᱭᱨᱟᱞᱚᱜ ᱠᱟᱱ ᱛᱟᱦᱮᱸᱫ ᱫᱚ ᱮᱱᱛᱮᱫ ᱱᱤᱭᱟᱹ ᱥᱮᱨᱢᱟ ᱫᱚ ᱵᱟᱝ ᱮᱱᱛᱮ ᱢᱟᱲᱟᱝ ᱥᱮ ᱥᱮᱨᱢᱟ ᱩᱱᱤ ᱢᱟᱞᱚᱛᱤ ᱢᱩᱨᱢᱩ ᱮᱱᱛᱮᱫ
ᱦᱳᱭ ᱦᱳᱭ ᱦᱳᱭ ᱟᱹᱞᱤᱧ ᱦᱚᱞᱤᱧ ᱟᱸᱻᱟᱸᱻ ᱟᱸᱡᱚ ᱧᱮᱞ ᱵᱟᱲᱟ ᱠᱮᱞᱮᱜᱼᱟ ᱥᱮᱞᱤᱧ ᱟᱸᱡᱚᱢ ᱵᱟᱲᱟ ᱞᱮᱫᱼᱟ
ᱦᱳᱭ ᱦᱳᱭ ᱩᱱᱤ ᱢᱟᱞᱚᱛᱤ ᱢᱩᱨᱢᱩ ᱜᱮ ᱦᱟᱸᱜ ᱮᱱᱛᱮᱫ ᱤᱭᱟᱹ ᱫᱚ ᱤᱭᱟᱹᱣ ᱠᱟᱫᱟ ᱛᱚ ᱢᱟᱱᱮ ᱵᱤᱱᱟᱹ ᱯᱩᱭᱥᱟᱹᱛᱮ ᱜᱤᱫᱟᱹᱨ ᱠᱚ ᱞᱚᱠᱰᱟᱣᱩᱱ ᱨᱮ ᱯᱟᱲᱦᱟᱣ ᱠᱟᱜ ᱠᱚᱣᱟ ᱛᱚᱠᱷᱚᱱ ᱫᱚ ᱵᱟᱝ ᱢᱟᱪᱮᱫ ᱛᱟᱥᱮᱫ ᱪᱮᱫ ᱦᱚᱸ ᱵᱟᱝᱠᱚ ᱤᱭᱟᱹ ᱛᱟᱦᱮᱸ ᱠᱟᱱᱟ ᱛᱚ ᱟᱨ ᱱᱤᱛᱚᱜ ᱫᱚ ᱦᱟᱸᱜ ᱯᱟᱲᱟᱣ ᱠᱮᱫ ᱠᱚᱣᱟᱭ ᱵᱷᱟᱭᱨᱟᱞ ᱱᱟᱭ ᱮᱴᱟᱜ ᱠᱚᱨᱮ ᱠᱚ ᱫᱟᱱ ᱠᱚᱭ ᱧᱟᱢ ᱮᱫᱟᱭ ᱮᱱᱛᱮ ᱥᱮ ᱜᱚᱲᱚ ᱠᱚᱦᱚᱸ ᱠᱚ ᱮᱢᱟᱭ ᱠᱟᱱᱟ ᱠᱤᱱᱛᱩ ᱢᱮᱱᱠᱷᱟᱱ ᱚᱱᱟ ᱟᱹᱛᱩ ᱨᱮᱱ ᱦᱚᱲ ᱫᱚ ᱜᱚᱝᱠᱮ ᱟᱹᱰᱤ ᱵᱟᱹᱲᱤᱡ ᱢᱮᱸᱫ ᱛᱮᱠᱚ ᱧᱮᱞᱮ ᱠᱟᱱᱟ ᱟᱫᱚ ᱱᱚᱣᱟ ᱤᱫᱤ ᱠᱟ ᱛᱮ ᱟᱵᱮᱱ ᱪᱮᱫ ᱵᱮᱱ ᱢᱮᱱᱟ?
ᱵᱟᱹᱲᱤᱡ ᱢᱮᱱᱛᱮ ᱫᱚ ᱧᱮᱞ ᱫᱚ ᱪᱮᱫ ᱞᱮᱠᱟ ᱞᱤᱧ ᱢᱮᱱᱟ ᱜᱚᱝᱠᱮ ᱱᱤᱭᱟᱹ ᱱᱤᱭᱟᱹ ᱟᱹᱞᱤᱧᱟᱜ ᱟᱸᱻ ᱢᱮᱱᱫᱚ ᱱᱤᱭᱟᱹ ᱜᱮ ᱡᱮ ᱟᱵᱚ ᱥᱟᱱᱛᱟᱲ ᱠᱚ ᱢᱟᱱᱮ ᱟᱵᱚ ᱥᱟᱱᱛᱟᱲ ᱠᱚᱣᱟᱜ ᱢᱚᱱᱮᱨᱮ ᱦᱤᱝᱥᱟᱹ ᱛᱮ ᱯᱮᱨᱮᱡᱽ ᱢᱮᱱᱟᱜᱼᱟ ᱜᱚᱝᱠᱮ
ᱦᱳᱭ ᱦᱳᱭ ᱦᱳᱭ
ᱡᱩᱫᱤ ᱟᱵᱚᱨᱮᱱ ᱠᱟᱹᱴᱤᱡ ᱢᱟᱨᱟᱝ ᱧᱚᱜ ᱞᱟᱯᱷᱟᱝ ᱥᱮᱫ ᱥᱮᱱᱚᱜ ᱨᱮᱱᱟᱜ ᱥᱮᱴᱮᱨᱟ ᱥᱮ ᱵᱷᱟᱜᱤ ᱠᱟᱹᱢᱤ ᱨᱮᱱᱟᱜ ᱮ ᱨᱤᱠᱟᱹᱭᱟ ᱚᱠᱚᱭ ᱦᱚᱸ ᱩᱱᱤ ᱧᱮᱞᱛᱮ ᱱᱚᱣᱟ ᱫᱚ ᱵᱟᱝᱠᱚ ᱢᱚᱱᱮᱭᱟ ᱥᱮ ᱵᱟᱝᱠᱚ ᱨᱤᱠᱟᱹᱭᱟ ᱡᱮ ᱵᱟᱝᱢᱟ ᱤᱧᱦᱚᱸ ᱩᱱᱤ ᱞᱮᱠᱟᱧ ᱵᱮᱱᱟᱜ ᱢᱟ ᱥᱮ ᱩᱱᱤ ᱠᱷᱚᱱ ᱟᱨᱚ ᱤᱧᱦᱚᱸ ᱞᱟᱯᱷᱟᱝ ᱥᱮᱫ ᱤᱧ ᱪᱟᱞᱟᱜ ᱢᱟ ᱥᱮ ᱩᱱᱤ ᱧᱮᱞ ᱠᱟᱛᱮᱧ ᱠᱟᱹᱴᱤᱡ ᱤᱧ ᱥᱮᱬᱟᱭ ᱢᱟ ᱚᱱᱟ ᱢᱚᱱᱮ ᱵᱷᱟᱵᱽᱱᱟ ᱫᱚ ᱚᱠᱚᱭᱟᱜ ᱨᱮᱦᱚᱸ ᱵᱟᱹᱱᱩᱜ ᱛᱟᱵᱚᱱᱟ ᱡᱚᱛᱚ ᱦᱚᱲᱟᱜ ᱱᱤᱭᱟᱹ ᱮᱸᱻ ᱢᱮᱱᱟᱜᱼᱟ ᱮᱸ ᱢᱚᱱᱮᱨᱮ ᱪᱟᱞᱟᱜ ᱛᱟᱠᱚᱣᱟ ᱵᱟᱝᱢᱟ ᱩᱱᱤ ᱞᱟᱯᱷᱟᱝ ᱥᱮᱫ ᱮ ᱪᱟᱞᱟᱣ ᱠᱟᱱᱟ ᱪᱤᱠᱟᱹ ᱛᱮ ᱤᱧ ᱩᱱᱤ ᱞᱟ ᱛᱟᱨ ᱤᱧ ᱚᱲ ᱟᱬᱜᱚᱭᱮᱭᱟ ᱦᱤᱝᱥᱟᱹ ᱟᱵᱚᱣᱟᱜ ᱫᱚᱢᱮ ᱢᱮᱱᱟᱜᱼᱟ ᱟᱨ ᱡᱚᱛᱚ ᱫᱤᱱ ᱵᱟᱝ ᱱᱚᱣᱟ ᱦᱤᱝᱥᱟᱹ ᱠᱚ ᱪᱟᱵᱟᱜ ᱠᱟᱱ ᱛᱟᱵᱚᱱᱟ ᱛᱚᱛᱚ ᱫᱤᱱ ᱟᱵᱚ ᱫᱚ ᱦᱚᱲ ᱞᱮᱠᱟᱱ ᱦᱚᱲ ᱫᱚ ᱵᱟᱵᱚᱱ ᱵᱮᱱᱟᱣ ᱵᱮᱱᱟᱣ ᱫᱟᱲᱮᱭᱟᱜᱼᱟ ᱜᱚᱝᱠᱮ
ᱮᱠᱫᱚᱢ ᱮᱠᱫᱚᱢ ᱮᱠᱫᱚᱢ ᱮᱠᱫᱚᱢ ᱵᱟ ᱟᱫᱚ ᱟᱹᱞᱤᱧ ᱫᱚᱞᱤᱧ ᱢᱮᱱᱮᱫ ᱛᱟᱦᱮᱸᱫ ᱜᱚᱝᱠᱮ ᱡᱮ ᱩᱱᱤ ᱫᱚ ᱦᱟᱸᱜ ᱮᱴᱟᱜ ᱠᱚᱨᱮᱱ ᱜᱤᱫᱽᱨᱟᱹ ᱯᱤᱫᱟᱹᱨ ᱠᱚ ᱞᱟᱹᱜᱤᱫ ᱫᱚ ᱵᱟᱭ ᱱᱚᱝᱠᱟ ᱟᱠᱟᱜ-ᱟ ᱥᱮ?
ᱦᱳᱭ ᱮᱠᱫᱚᱢ ᱟᱵᱚ ᱥᱟᱱᱛᱟᱲ ᱥᱚᱢᱟᱡ ᱨᱮᱱ ᱜᱤᱫᱽᱟᱹᱨ ᱠᱚ ᱞᱟᱹᱜᱤᱫ ᱜᱮ ᱠᱚᱨᱟᱣ ᱟᱠᱟᱜ-ᱟ᱾
ᱦᱮᱸ ᱛᱚᱵᱟ ᱟᱫᱚ ᱥᱟᱱᱛᱟᱲ ᱥᱚᱢᱟᱡᱽ ᱩᱱ ᱥᱟᱜᱤᱧ ᱦᱚᱸ ᱵᱟᱹᱞᱤᱧ ᱪᱟᱞᱟᱜ ᱠᱟᱱᱟ ᱦᱟᱸᱜ ᱩᱱᱠᱩ ᱢᱟᱛᱚ ᱟᱠᱚ ᱴᱚᱞᱟ ᱵᱷᱤᱛᱨᱤ ᱨᱮᱱᱜᱮ ᱯᱟᱲᱦᱟᱣᱮᱫ ᱠᱚᱣᱟ ᱟᱨᱚ ᱴᱚᱞᱟ ᱵᱷᱤᱛᱤᱨ ᱨᱮ ᱨᱮᱱᱜᱮ ᱡᱩᱫᱤ ᱚᱱᱠᱟ ᱠᱚ ᱨᱟᱹᱜᱤ ᱟᱹᱲᱤᱥᱟ ᱛᱟᱦᱞᱮ
ᱵᱟᱠᱚ ᱞᱟᱸᱫᱟᱭᱟ ᱮᱴᱟᱜ ᱦᱚᱲ ᱢᱟᱞᱚᱛᱤ ᱢᱩᱨᱢᱩ ᱫᱚ ᱦᱟᱸᱜ?
ᱮᱠᱫᱚᱢ ᱜᱚᱢᱠᱮ ᱪᱮᱫ ᱵᱮᱱ ᱢᱮᱱᱟ ᱱᱮᱛᱟᱨ ᱟᱹᱛᱩ ᱴᱚᱞᱟᱨᱮᱱ ᱡᱟᱦᱟᱸ ᱛᱤᱱᱟᱹᱜ ᱟᱠᱚᱣᱟᱜ ᱵᱷᱟᱹᱜᱤ ᱵᱮᱱ ᱠᱟᱹᱢᱤ ᱠᱮᱫ ᱨᱮᱦᱚᱸ ᱩᱱᱠᱩ ᱟᱵᱮᱱ ᱫᱚ ᱵᱷᱟᱹᱜᱤ ᱱᱚᱡᱚᱨ ᱥᱮ ᱵᱷᱟᱜᱤ ᱤᱭᱟᱹ ᱛᱮᱫᱚ ᱵᱟᱝ ᱜᱮᱠᱚ ᱧᱮᱞ ᱵᱮᱱᱟ ᱩᱱᱠᱩ ᱚᱱᱟ ᱜᱮ ᱠᱚ ᱨᱤᱠᱟᱹᱭᱟ ᱡᱮ ᱵᱟᱝᱢᱟ ᱱᱩᱭ ᱪᱮᱛᱟᱱ ᱥᱮ ᱞᱟᱯᱷᱟᱝ ᱥᱮᱫ ᱨᱟᱠᱟᱵ ᱟᱠᱟᱱᱟ ᱪᱤᱠᱟᱹᱛᱮ ᱱᱩᱭ ᱞᱮ ᱚᱨ ᱟᱬᱜᱚᱭᱮᱭᱟ ᱵᱟᱝᱢᱟ ᱡᱮ ᱚᱠᱚᱭᱟᱜ ᱦᱚᱸ ᱟᱵᱮᱱᱟᱜ ᱵᱷᱟᱹᱜᱤ ᱫᱚ ᱵᱟᱝ ᱠᱚ ᱧᱮᱞ ᱥᱟᱦᱟᱣ ᱫᱟᱲᱮᱭᱟᱜ ᱠᱟᱱᱟ ᱱᱮᱛᱟᱨ ᱫᱚ
ᱦᱳᱭ ᱦᱳᱭ ᱦᱳᱭ ᱵᱟᱝ ᱟᱫᱚ ᱟᱹᱞᱤᱧ ᱞᱤᱧ ᱢᱮᱱ ᱠᱮᱫᱟ ᱦᱳᱭ ᱢᱟ ᱟᱯᱮ ᱵᱟᱯᱮ ᱠᱩᱥᱤᱭᱟᱜ ᱠᱟᱱᱟ ᱩᱱᱤᱭᱟᱜ ᱠᱟᱹᱢᱤ ᱦᱚᱨᱟ ᱴᱷᱤᱠ ᱜᱮᱭᱟ ᱢᱟᱱᱟ ᱵᱟᱨᱚᱱᱮᱯᱮ ᱟᱫᱚ ᱢᱮᱱᱠᱷᱟᱱ ᱞᱮᱵᱮᱫ ᱫᱷᱟᱹᱨᱤᱡ ᱫᱚ ᱪᱮᱫᱟᱜ ᱠᱚ ᱪᱟᱞᱟᱜ ᱠᱟᱱᱟ
ᱪᱮᱫ ᱵᱮᱱ ᱢᱮᱱᱟ ᱜᱚᱝᱠᱮ ᱚᱠᱚᱭ ᱡᱚᱛᱚ ᱦᱚᱲᱟᱜ ᱢᱚᱱᱳᱵᱷᱟᱵ ᱥᱮ ᱡᱚᱛᱚ ᱦᱚᱲᱟᱜ ᱪᱤᱱᱛᱟᱹ ᱵᱷᱟᱵᱱᱟ ᱛᱚ ᱟᱨ ᱵᱟᱵᱮᱱ ᱞᱟᱹᱭ ᱠᱮᱭᱟ ᱪᱮᱫ ᱩᱱ ᱚᱱᱠᱟ ᱠᱚ ᱠᱟᱹᱢᱤᱭᱮᱫᱟ ᱥᱮ ᱪᱮᱫ ᱠᱚ ᱪᱤᱠᱟᱹᱭᱮᱫ-ᱟ ᱟᱹᱞᱤᱧ ᱫᱚ ᱤᱱᱟᱹᱜᱮ ᱢᱚᱱᱮ ᱦᱩᱭ ᱠᱟᱱ ᱛᱟᱹᱞᱤᱧᱟ ᱡᱮ ᱩᱱᱤ ᱩᱱᱤᱭᱟᱜ ᱥᱩᱠ ᱩᱱᱠᱩ ᱵᱟᱝ ᱠᱚ ᱧᱮᱞ ᱥᱟᱦᱟᱣ ᱫᱟᱲᱮ ᱠᱟᱫᱟ ᱡᱮ ᱱᱚᱜ-ᱚᱭ ᱩᱱᱤ ᱚᱱᱠᱟᱭ ᱯᱟᱲᱦᱟᱣᱮᱫ ᱠᱚᱛᱮ ᱥᱮ ᱦᱮᱻ ᱯᱷᱤᱨᱤ ᱛᱮᱭ ᱯᱟᱲᱦᱟᱣ ᱠᱮᱫ ᱠᱚᱣᱟ ᱟᱹᱰᱤ ᱜᱟᱱ ᱥᱮ ᱚᱱᱟ ᱠᱷᱟᱹᱛᱤᱨ ᱛᱮ ᱫᱚᱢᱮ ᱥᱳᱥᱟᱞ ᱢᱤᱰᱤᱭᱟ ᱨᱮ ᱵᱷᱟᱭᱨᱟᱞ ᱮᱱ ᱠᱷᱟᱹᱛᱤᱨ ᱡᱮ ᱵᱟᱝ ᱢᱟ ᱟᱹᱰᱤ ᱮᱴᱟᱜ ᱡᱟᱭᱜᱟ ᱠᱷᱚᱱ ᱦᱟᱸᱰᱮ ᱱᱟᱰᱮ ᱠᱷᱚᱱ ᱯᱷᱟᱣᱩᱱᱰᱮᱥᱚᱱ ᱠᱚ ᱦᱮᱡ ᱮᱱᱟ ᱥᱮ ᱫᱟᱱ ᱠᱚ ᱦᱮᱡ ᱮᱱᱟ ᱚᱱᱮ ᱚᱱᱟ ᱠᱚ ᱚᱱᱟ ᱠᱚ ᱧᱟᱢ ᱠᱮᱫ ᱠᱷᱟᱹᱛᱤᱨ ᱚᱱᱮ ᱚᱱᱟ ᱥᱩᱠ ᱵᱟᱝ ᱠᱚ ᱧᱮᱞ ᱥᱟᱦᱟᱣ ᱫᱟᱲᱮᱭᱟᱜ ᱛᱟᱭᱟ ᱩᱱᱤᱭᱟᱜ
ᱦᱳᱭ ᱦᱳᱭ ᱚᱱᱟ ᱢᱟᱛᱚ ᱦᱮᱸ ᱠᱟᱱ ᱜᱮᱭᱟ ᱟᱫᱚ ᱩᱱᱠᱩ ᱚᱱᱟ ᱫᱚ ᱵᱟᱠᱚ ᱩᱭᱦᱟᱹᱨ ᱞᱮᱜ-ᱟ ᱡᱮ ᱩᱱᱤ ᱫᱚ ᱱᱤᱛᱚᱜ ᱫᱚ ᱵᱚᱸᱜᱟ ᱞᱮᱠᱟᱭ ᱩᱯᱮᱞ ᱮᱱᱟ ᱢᱟᱪᱮᱫ ᱞᱮᱠᱟ ᱛᱮᱫᱚ ᱵᱟᱝ
ᱮᱠᱫᱚᱢ ᱜᱚᱝᱠᱮ ᱩᱱᱟᱹᱜ ᱠᱟᱛᱷᱟ ᱜᱮᱛᱚ ᱵᱟᱝᱠᱚ ᱵᱩᱡᱷᱟᱹᱣ ᱮᱫᱟ ᱡᱮ ᱵᱟᱝᱢᱟ ᱱᱩᱭ ᱡᱩᱫᱤ ᱟᱨᱦᱚ ᱪᱮᱛᱟᱱ ᱥᱮᱫ ᱞᱟᱯᱷᱟᱝ ᱞᱟᱯᱷᱟᱝ ᱥᱮᱫ ᱮ ᱥᱮᱴᱮᱨᱚᱜ-ᱟ ᱟᱵᱚᱨᱮᱱ ᱟᱛᱳ ᱴᱚᱞᱟ ᱨᱮᱱ ᱜᱤᱫᱟᱹᱨᱟᱜ ᱜᱮ ᱚᱞᱚᱜ ᱯᱟᱲᱦᱟᱜ ᱨᱮ ᱥᱮ ᱟᱵᱚᱣᱟᱜ ᱚᱞᱪᱤᱠᱤ ᱞᱤᱯᱤ ᱥᱮᱪᱮᱫ ᱨᱮ ᱥᱩᱵᱤᱫᱷᱟᱜ ᱛᱟᱠᱚᱣᱟ ᱚᱱᱟ ᱫᱚ ᱵᱟᱝ ᱠᱚ ᱧᱮᱞ ᱞᱮᱫ-ᱟ
ᱦᱳᱭ ᱦᱳᱭ ᱟᱹᱞᱤᱧ ᱫᱚ ᱞᱤᱧ ᱢᱮᱱᱟ ᱮᱱᱛᱮᱫ ᱟᱵᱮᱱ ᱡᱚᱠᱷᱚᱱ ᱞᱟᱡ ᱨᱮᱸᱜᱮᱡ ᱛᱟᱦᱮᱱ ᱛᱟᱵᱤᱱᱟ ᱮᱱᱛᱮ ᱦᱳᱭ ᱥᱮ ᱵᱟᱝ
ᱦᱳᱭ ᱦᱳᱭ ᱦᱳᱭ
ᱛᱚᱠᱷᱚᱱ ᱫᱚ ᱟᱵᱮᱱ ᱫᱚ ᱡᱟᱦᱟᱸᱱᱟᱜ ᱜᱮᱠᱚ ᱮᱢᱟ ᱵᱮᱱᱟ ᱚᱱᱟ ᱜᱮ ᱡᱚᱢ ᱠᱟᱜ ᱵᱤᱱ ᱟᱞᱚᱵᱤᱱ ᱟᱹᱲᱤᱭᱟ ᱡᱮ ᱱᱚᱣᱟ ᱫᱚ ᱦᱟᱸᱜ ᱫᱟᱜ ᱢᱟᱺᱰᱤ ᱠᱟᱱᱟ
ᱚᱱᱟ ᱜᱮᱛᱚ ᱜᱚᱝᱠᱮ ᱵᱟᱝᱠᱚ ᱵᱩᱡᱷᱟᱹᱣᱮᱫ-ᱟ ᱡᱟᱱᱟᱢ ᱥᱟᱱᱟᱢ ᱦᱚᱲ ᱜᱮ ᱡᱮ ᱵᱟᱝ ᱨᱮᱸᱜᱮᱡ ᱟᱠᱟᱫᱤᱧᱟ ᱤᱧ ᱫᱚ ᱨᱮᱸᱜᱮᱡ ᱟᱠᱟᱫᱮ ᱨᱮᱦᱚᱸ ᱩᱱᱤ ᱫᱚ ᱦᱟᱱᱟ ᱱᱟᱣᱟ ᱵᱟᱦᱟᱱᱟ ᱜᱮᱛᱟᱭ ᱵᱟᱝ ᱤᱧ ᱫᱚ ᱱᱚᱣᱟ ᱫᱚ ᱵᱟᱝ ᱦᱟᱱᱟᱧ ᱡᱚᱢᱟ ᱦᱟᱱᱟ ᱫᱚ ᱵᱟᱝ ᱱᱚᱣᱟᱧ ᱡᱚᱢᱟ ᱡᱮ ᱡᱟᱦᱟᱸ ᱴᱩᱠᱩ ᱧᱟᱢ ᱟᱠᱟᱱᱟ ᱤᱱᱟᱹ ᱥᱚᱱᱛᱩᱥᱴᱚ ᱛᱟᱦᱮᱸ ᱠᱟᱛᱮ ᱥᱮ ᱚᱱᱟ ᱛᱮᱜᱮ ᱢᱚᱱ ᱵᱷᱟᱨᱛᱤ ᱠᱟᱛᱮ ᱛᱟᱦᱮᱱ ᱞᱟᱜᱟᱭ ᱤᱱᱟᱹ ᱫᱚ